ᱦᱩᱸ ᱡᱚᱦᱟᱨ ᱜᱮ ᱜᱚᱝᱠᱮ᱾
ᱦᱮᱸ ᱜᱚᱝᱠᱮ ᱡᱚᱦᱟᱨ ᱜᱮ᱾
ᱟᱫᱚᱞᱤᱧ ᱞᱟᱹᱭᱮᱫᱟ ᱦᱟᱸᱜ ᱟᱫᱚ, ᱚᱱᱟ ᱥᱮᱸᱫᱽᱨᱟ ᱠᱚᱫᱚ ᱵᱤᱱ ᱪᱟᱞᱟᱣ ᱵᱟᱲᱟ ᱟᱠᱟᱱ ᱜᱤᱭᱟ ᱥᱮ ᱵᱟᱝᱟ?
ᱥᱮᱸᱫᱽᱨᱟ ᱵᱚᱞᱛᱮ ᱫᱚ ᱪᱟᱞᱟᱣ ᱫᱚ ᱵᱟᱝ ᱦᱳᱭ ᱠᱟᱱᱟ ᱠᱤᱱᱛᱩ ᱟᱞᱮ ᱟᱛᱳ ᱥᱮᱜ ᱠᱷᱚᱱ ᱠᱤᱝᱵᱟ ᱟᱞᱮ ᱱᱚᱣᱟ ᱮᱞᱟᱠᱟ ᱥᱮᱜ ᱠᱷᱚᱱ, ᱫᱚᱢᱮ ᱠᱚ ᱪᱟᱞᱟᱜ ᱜᱮᱭᱟ ᱥᱮᱸᱫᱽᱨᱟ ᱠᱚ ᱾ᱟᱫᱚ
ᱤᱧ ᱫᱚ ᱵᱟᱹᱧ ᱪᱟᱞᱟᱣ ᱵᱟᱲᱟ ᱠᱟᱱᱟ ᱚᱝᱠᱟ ᱫᱚ᱾
ᱚ ᱟᱫᱚ ᱪᱤᱞᱤ ᱠᱚᱠᱚ ᱦᱟᱸᱜ, ᱦᱮᱸ ᱞᱟᱹᱭ
ᱦᱮᱸ ᱟᱞᱮ ᱴᱷᱮᱱ ᱠᱷᱚᱱ ᱫᱚ ᱵᱷᱟᱜᱮ ᱜᱮ ᱥᱟᱺᱜᱤᱧᱟ ᱟᱡᱚᱫᱤᱭᱟᱹ ᱵᱩᱨᱩ ᱫᱚ ᱵᱷᱟᱜᱮ ᱜᱮ ᱥᱟᱺᱜᱤᱧᱟ᱾
ᱟᱪᱪᱷᱟ᱾ ᱟᱫᱚ ᱪᱤᱞᱤ ᱠᱚ ᱚᱝᱠᱟ ᱠᱚ ᱜᱚᱡ ᱟᱹᱜᱩ ᱠᱚ ᱜᱮᱭᱟ ᱧᱮᱞ ᱵᱟᱲᱟ ᱠᱟᱜ ᱠᱚ ᱜᱮᱭᱟ ᱵᱤᱱ ᱥᱮ ᱵᱟᱝᱟ?
ᱦᱮᱸᱜ ᱤᱱᱟᱹᱠᱤ ᱥᱮᱸᱫᱽᱨᱟ ᱵᱚᱞᱛᱮ ᱫᱚ ᱚᱱᱮ ᱪᱮᱞᱮ ᱠᱚ ᱢᱮᱛᱟ ᱠᱚᱣᱟ ᱵᱤᱨ ᱥᱩᱠᱨᱤ ᱠᱩᱞᱟᱹᱭ ᱱᱩᱠᱩ ᱠᱚᱠᱚ ᱥᱮᱸᱫᱽᱨᱟ ᱵᱟᱲᱟ ᱠᱚᱜᱮᱭᱟ
ᱦᱮᱸ ᱦᱮᱸ ᱟᱫᱚ ᱜᱚᱝᱠᱮ ᱟᱞᱮ ᱱᱚᱛᱮ ᱫᱚ ᱧᱮᱞ ᱞᱮᱠᱷᱟᱱ ᱦᱟᱸᱜ ᱵᱤᱨ ᱫᱚ ᱦᱟᱸᱜ ᱠᱟᱹᱡ ᱞᱮ ᱥᱩᱨ ᱧᱚᱜ ᱜᱮᱭᱟ ᱛᱚ ᱟᱫᱚ ᱥᱮᱸᱫᱽᱨᱟ ᱫᱚ ᱪᱟᱞᱟᱣ ᱦᱩᱭᱩᱜ ᱜᱮᱭᱟ ᱟᱫᱚ ᱱᱮᱛᱟᱨ ᱫᱚ ᱦᱟᱸᱜ ᱱᱩᱠᱩ ᱯᱷᱚᱨᱮᱥᱴᱟᱨ ᱦᱟᱸᱜ ᱠᱟᱹᱡ ᱠᱚ ᱢᱟᱱᱟ ᱵᱟᱨᱚᱱ ᱠᱟᱫ ᱞᱮᱭᱟ
ᱟᱫᱚ ᱚᱱᱠᱟ ᱩᱠᱩ ᱠᱩᱢᱵᱽᱲᱩ ᱪᱟᱞᱟᱣ ᱦᱩᱭᱩᱜ ᱜᱮᱭᱟ ᱵᱟᱝᱠᱷᱟᱱ ᱜᱚᱝᱠᱮ ᱯᱟᱦᱤᱞ ᱫᱚ ᱟᱞᱮ ᱫᱚ ᱯᱨᱟᱭ ᱧᱚᱜ ᱜᱮ ᱥᱮᱸᱫᱽᱨᱟ ᱞᱮ ᱪᱟᱞᱟᱜ ᱜᱮ ᱛᱟᱦᱮᱸᱫᱱᱟ ᱵᱤᱨ ᱦᱟᱸᱜ ᱥᱩᱨ ᱜᱮᱭᱟ ᱛᱚ
ᱟᱫᱚ ᱡᱟᱜᱮ ᱟᱭᱢᱟ ᱟᱛᱩ ᱦᱚᱲ ᱠᱚ ᱚᱱᱠᱟ ᱵᱟᱨ ᱯᱮᱭᱟ ᱟᱛᱩ ᱠᱚ ᱡᱚᱴᱟᱣ ᱠᱟᱛᱮᱫ ᱦᱟᱸᱜ ᱥᱮᱸᱫᱽᱨᱟ ᱪᱟᱞᱟᱣ ᱵᱟᱲᱟ ᱦᱩᱭᱩᱜ ᱜᱮᱭᱟ ᱱᱚᱝᱠᱟ ᱵᱤᱨ ᱟᱞᱮ ᱱᱚᱛᱮ ᱩᱱᱠᱩ ᱥᱩᱠᱨᱤ ᱠᱚᱫᱚ ᱠᱷᱩᱵ ᱵᱟᱪᱩᱜ ᱠᱚᱣᱟ
ᱢᱟᱱᱮ ᱵᱟᱝ ᱞᱮᱠᱟ ᱜᱮ ᱞᱟᱹᱭ ᱞᱮᱠᱷᱟᱱ ᱟᱫᱚ ᱱᱩᱠᱩ ᱤᱭᱟᱹ ᱱᱩᱠᱩ ᱠᱩᱞᱟᱹᱭ ᱠᱚ ᱦᱟᱸᱜ ᱡᱟᱦᱟᱸᱭ ᱢᱮᱱᱟᱜ ᱠᱚᱣᱟ
ᱠᱩᱞᱟᱹᱭ ᱠᱚᱫᱚ ᱟᱭᱢᱟ ᱠᱚ ᱧᱟᱢᱚᱜ-ᱟ ᱚᱱᱟ ᱰᱟᱦᱤ ᱡᱟᱭᱜᱟ ᱠᱚ ᱢᱮᱱᱟᱜ-ᱟ ᱛᱚ
ᱦᱮᱸ
ᱩᱱᱠᱩ ᱠᱚᱜᱮ ᱦᱟᱸᱜ ᱞᱮ ᱥᱮᱸᱫᱽᱨᱟ ᱠᱚᱣᱟ ᱛᱟᱨᱯᱚᱨᱮ ᱱᱩᱠᱩ ᱨᱩᱸᱰᱟᱹ ᱠᱚᱵᱤᱱ ᱧᱮᱞ ᱵᱟᱲᱟ ᱟᱠᱟᱫ ᱠᱚᱣᱟ
ᱦᱮᱸ ᱦᱮᱸ ᱧᱮᱞ ᱵᱟᱲᱟ ᱠᱟᱜ ᱠᱚ
ᱦᱮᱸ ᱨᱩᱸᱰᱟᱹ ᱪᱮᱢᱮᱧ ᱩᱱ ᱠᱩᱜᱮ ᱦᱟᱸᱜ ᱥᱮᱸᱫᱽᱨᱟ ᱵᱟᱲᱟ ᱦᱩᱭᱩᱜ-ᱟ᱾
ᱟᱪᱪᱷᱟ ᱚᱱᱠᱟᱱ ᱵᱮᱯᱟᱨ ᱠᱟᱱᱟ ᱟᱪᱪᱷᱟ
ᱦᱮᱸ
ᱛᱟᱦᱚᱞᱮ ᱟᱯᱮ ᱢᱟᱛᱚ ᱵᱤᱨ ᱫᱤᱥᱚᱢ ᱠᱟᱱ ᱛᱟᱯᱮᱭᱟ ᱛᱟᱦᱚᱞᱮ ᱚᱱᱟ ᱵᱤᱨ ᱫᱤᱥᱚᱢ ᱨᱮ ᱤᱭᱟᱹ ᱢᱟᱛᱠᱚᱢ ᱢᱟᱛᱠᱚᱢ ᱵᱮᱞᱮ ᱠᱚ ᱢᱟᱱᱮ ᱢᱟᱛᱠᱚᱢ ᱠᱚ ᱤᱭᱟᱹ ᱥᱮ ᱵᱟᱝ ᱦᱟᱞᱟᱝ ᱜᱮᱭᱟ ᱯᱮ ᱥᱮ ᱵᱟᱝ
ᱦᱮᱸ ᱜᱚᱝᱠᱮ ᱢᱟᱛᱠᱚᱢ ᱦᱟᱸᱜ ᱱᱮᱛᱟᱨ ᱫᱚ ᱦᱟᱸᱜ ᱵᱟᱝ ᱤᱭᱟᱹᱜᱼᱟ ᱚᱱᱟ ᱨᱮᱭᱟᱲ ᱨᱮᱭᱟᱲ ᱫᱤᱱ ᱡᱟᱦᱟᱸ ᱦᱟᱸᱜ ᱩᱱ ᱡᱚᱠᱷᱚᱡ ᱟᱭ ᱢᱟᱛᱠᱚᱢ ᱫᱚ ᱦᱟᱸᱜ ᱚᱱᱟ ᱵᱟᱦᱟᱜ-ᱟ ᱟᱫᱚ ᱢᱟᱛᱠᱚᱢ ᱵᱟᱦᱟ ᱜᱮ ᱦᱟᱸᱜ ᱚᱱᱟ ᱧᱩᱨ ᱞᱮᱱᱠᱷᱟᱱ ᱦᱟᱸᱜ ᱟᱫᱚ ᱦᱟᱞᱟᱝ ᱟᱹᱜᱩᱭ ᱜᱮᱭᱟ ᱠᱚ
ᱟᱪᱪᱷᱟ
ᱦᱮᱸ
ᱛᱟᱦᱚᱞᱮ ᱢᱟᱛᱠᱚᱢ ᱡᱚᱠᱷᱚᱱ ᱢᱟᱛᱠᱚᱢ ᱫᱚ ᱛᱟᱦᱚᱞᱮ ᱦᱮᱸ ᱪᱮᱫᱠᱟ ᱢᱟᱱᱮ ᱢᱟᱛᱠᱚᱢ ᱫᱚ ᱪᱮᱫ ᱠᱚᱯᱮ ᱤᱭᱟᱹ ᱪᱤᱠᱟᱹᱭ ᱜᱮᱭᱟ ᱢᱟᱛᱠᱚᱢ ᱛᱮ
ᱢᱟᱛᱠᱚᱢ ᱫᱚ ᱦᱟᱸᱜ ᱱᱮᱛᱟᱨ ᱦᱟᱸᱜ ᱵᱤᱥᱤ ᱞᱟᱦᱟ ᱫᱚ ᱦᱟᱸᱜ ᱠᱚ ᱞᱟᱹᱭ ᱵᱟᱲᱟᱭ ᱛᱟᱦᱮᱸᱫ ᱚᱱᱟ ᱢᱟᱛᱠᱚᱢ ᱛᱮᱦᱟᱸᱜ ᱞᱟᱴᱷᱮ ᱠᱚ ᱵᱮᱱᱟᱣ ᱛᱟᱦᱮᱸᱫ-ᱟ ᱟᱫᱚ ᱪᱮᱫ ᱞᱮᱠᱟ ᱦᱟᱸᱜ ᱠᱚ ᱵᱮᱱᱟᱣ ᱛᱟᱦᱮᱸᱫ ᱜᱚᱝᱠᱮ ᱟᱹᱞᱤᱧ ᱦᱚᱸ ᱵᱟᱹᱞᱤᱧ ᱧᱮᱞ ᱟᱠᱟᱫ ᱠᱚᱣᱟᱞᱤᱧ ᱟᱹᱰᱤ ᱥᱮᱫᱟᱭ ᱨᱮᱱᱟᱜ ᱠᱟᱛᱷᱟ ᱞᱟᱹᱭ ᱵᱟᱲᱟᱭ ᱛᱟᱦᱮᱸᱱᱟ ᱚᱱᱟ ᱥᱟᱶᱛᱮ ᱦᱩᱸ ᱡᱚᱢ ᱦᱚᱸ ᱵᱟᱝ ᱡᱚᱢ ᱵᱟᱲᱟ ᱦᱩᱭ ᱠᱟᱱᱟ ᱱᱮᱛᱟᱨ ᱫᱚ ᱦᱮᱸ ᱟᱨ ᱦᱩᱸ ᱱᱮᱛᱟᱨ ᱢᱟ ᱦᱟᱜ ᱚᱱᱟ ᱢᱟᱛᱠᱚᱢ ᱟᱹᱜᱩ ᱠᱟᱛᱮᱜ ᱚᱱᱟ ᱨᱟᱱᱩ ᱠᱚ ᱢᱮᱥᱟ ᱠᱟᱛᱮᱜ ᱚᱱᱟ ᱯᱤᱞᱪᱩ ᱨᱟᱥᱟ ᱠᱚ ᱵᱮᱱᱟᱣ ᱜᱮᱭᱟ ᱟᱞᱮ ᱱᱚᱛᱮ ᱫᱚ ᱾
ᱟᱪᱪᱷᱟ ᱚᱱᱠᱟᱱ ᱵᱮᱯᱟᱨ ᱾
ᱦᱮᱸ ᱾ ᱦᱮᱸ ᱦᱮᱸ ᱾
ᱦᱮᱸ ᱫᱤᱭᱮ ᱯᱤᱞᱪᱩ ᱨᱟᱥᱟ ᱫᱚ ᱦᱮ ᱵᱮᱱᱟᱣ ᱫᱚ ᱞᱟᱠ ᱛᱤᱜ ᱠᱟᱱ ᱜᱮᱭᱟ ᱱᱚᱜᱼᱚᱭ ᱵᱟᱦᱟ ᱥᱚᱦᱨᱟᱭ ᱠᱚᱨᱮ ᱦᱮᱸ ᱥᱮ ᱾
ᱦᱳᱭ ᱦᱳᱭ ᱾ ᱟᱨ ᱜᱚᱢᱠᱮ ᱦᱟᱸᱜ ᱢᱟᱛᱠᱚᱢ ᱫᱚ ᱦᱟᱸᱜ ᱚᱱᱟ ᱵᱟᱦᱟ ᱫᱚ ᱚᱱᱟ ᱡᱟᱦᱟᱸ ᱧᱩᱨᱩᱜᱼᱟ ᱵᱟᱦᱟ ᱦᱮᱸ ᱚᱱᱟ ᱵᱟᱦᱟ ᱫᱚ ᱱᱚᱣᱟ ᱠᱟᱹᱢᱤᱨᱮ ᱞᱟᱜᱟᱜ ᱠᱟᱱᱟ᱾ ᱟᱨ ᱡᱟᱦᱟᱸ ᱡᱚ ᱦᱟᱸᱜ ᱚᱱᱟ ᱠᱤ ᱪᱷᱩ ᱫᱚ ᱦᱟᱸᱜ ᱡᱟᱦᱟᱸᱭ ᱠᱚ ᱢᱚᱱᱮᱭᱟ ᱦᱟᱸᱜ ᱚᱱᱟ ᱢᱟᱛᱠᱚᱢ ᱫᱚ ᱦᱟᱸᱜ ᱡᱚ ᱞᱮᱠᱟ ᱜᱮ ᱦᱟᱸᱜ ᱾
ᱦᱮᱸ ᱾
ᱠᱤᱱᱛᱩ ᱢᱟᱛᱠᱚᱢ ᱫᱚ ᱵᱟᱦᱟ ᱠᱟᱱᱟ ᱚᱱᱟ ᱢᱟᱛᱠᱚᱢ ᱫᱟᱨᱮ ᱨᱮᱱᱟᱜ ᱵᱟᱦᱟ ᱠᱟᱱᱟ ᱚᱱᱟ ᱫᱚ ᱾ ᱦᱮᱸ ᱾ ᱦᱮᱸ ᱦᱮᱸ ᱡᱚ ᱫᱚ ᱵᱟᱝ ᱠᱟᱱᱟ ᱾
ᱟᱪᱪᱷᱟ ᱾
ᱦᱮᱸ ᱚᱱᱟ ᱫᱚ ᱵᱟᱦᱟ ᱠᱟᱱᱟ ᱢᱟᱛᱠᱚᱢ ᱡᱟᱦᱟᱸ ᱧᱩᱨᱩᱜᱼᱟ ᱚᱱᱟ ᱫᱚ ᱢᱟᱛᱠᱚᱢ ᱫᱚ ᱵᱟᱦᱟ ᱠᱟᱱᱟ ᱟᱨ ᱚᱱᱟ ᱡᱚ ᱫᱚ ᱦᱩᱭᱩᱜ ᱠᱟᱱᱟ ᱚᱱᱟ ᱡᱟᱦᱟᱸ ᱵᱚᱱ ᱠᱩᱸᱭᱰᱤ ᱵᱚᱱ ᱞᱟᱹᱭᱮᱜᱼᱟ ᱾
ᱦᱮᱸ ᱦᱮᱸ ᱠᱩᱸᱭᱰᱤ ᱾
ᱠᱩᱸᱭᱰᱤ ᱥᱮ ᱵᱟ-ᱵᱟᱸᱠᱲᱮ ᱚᱱᱟ ᱫᱚ ᱡᱚ ᱠᱟᱱᱟ ᱾ ᱟᱫᱚ ᱚᱱᱟ ᱡᱚ ᱫᱚ ᱦᱟᱸᱜ ᱡᱚᱠᱷᱚᱱ ᱦᱟᱜ ᱩᱸ ᱠᱟᱹᱡ ᱵᱟᱞᱮ ᱧᱚᱜ ᱛᱟᱦᱮᱱ ᱜᱮᱭᱟ ᱛᱚᱠᱷᱚᱱ ᱫᱚ ᱵᱟᱠᱲᱮ ᱠᱤᱪᱷᱩ ᱠᱤᱪᱷᱩ ᱫᱚᱠᱚ ᱡᱚᱢ ᱜᱮᱭᱟ ᱩᱛᱩ ᱟᱛᱮᱫ ᱾ ᱡᱩᱛ ᱜᱮ ᱵᱩᱡᱷᱟᱹᱜ ᱜᱮᱭᱟ ᱦᱮᱸ᱾ ᱟᱨ ᱱᱚᱣᱟ ᱵᱤᱞᱤ ᱠᱟᱛᱮᱫ ᱦᱟᱸᱜ ᱚᱱᱟ ᱡᱚ ᱨᱮᱱᱟᱜ ᱡᱟᱝ ᱛᱮ ᱦᱟᱸᱜ ᱚᱱᱟ ᱡᱟᱦᱟᱸ ᱠᱩᱸᱭᱰᱤ ᱠᱚ ᱞᱟᱹᱭᱟ ᱚᱱᱟ ᱫᱚ ᱦᱟᱸᱜ ᱚᱱᱟ ᱟᱵᱚ ᱞᱮᱱ ᱠᱟᱛᱮᱜ ᱦᱟᱜ ᱚᱱᱮ ᱡᱮ ᱠᱩᱸᱭᱰᱤ ᱥᱩᱱᱩᱢ ᱵᱟᱠᱚ ᱞᱟᱹᱭ ᱟᱠᱚ?
ᱦᱮᱸ ᱜᱚᱝᱠᱮ ᱾
ᱦᱮᱸ ᱚᱱᱟ ᱠᱩᱸᱭᱰᱤ ᱥᱩᱱᱩᱢ ᱜᱮ ᱦᱟᱸᱜ ᱚᱱᱟ ᱞᱮᱱ ᱠᱟᱛᱮᱜ ᱩᱰᱩᱠᱚᱜᱼᱟ ᱾
ᱟᱪᱪᱷᱟ ᱚᱱᱠᱟᱱ ᱵᱮᱯᱟᱨ ᱠᱟᱱᱟ ᱾
ᱦᱮᱸ ᱦᱮᱸ ᱾
ᱦᱳᱭ ᱡᱟᱦᱟᱸ ᱵᱟᱠᱲᱮ ᱵᱤᱱ ᱞᱟᱹᱭ ᱠᱮᱫᱟ, ᱱᱚᱣᱟ ᱵᱟᱠᱲᱮ ᱫᱚ ᱪᱤᱠᱠᱟ ᱪᱮᱠᱟ ᱛᱮᱠᱚ ᱵᱮᱱᱟᱣ ᱜᱮᱭᱟ ᱵᱟᱠᱲᱮ ᱫᱚ?
ᱵᱟᱠᱲᱮ ᱫᱚ ᱚᱱᱟ ᱡᱟᱦᱟᱸ ᱜᱚᱢᱠᱮ ᱦᱟᱸᱜ ᱚᱱᱟ ᱢᱟᱛᱠᱚᱢ ᱡᱚ ᱜᱮ ᱦᱟᱸᱜ ᱵᱟᱠᱲᱮ ᱫᱚᱠᱚ ᱞᱟᱹᱭᱮᱜᱼᱟ ᱾
ᱟᱪᱪᱷᱟ ᱾
ᱦᱮᱸ ᱚᱱᱟ ᱡᱚ ᱜᱮ ᱦᱟᱸᱜ ᱟᱞᱮ ᱱᱚᱛᱮ ᱫᱚ ᱵᱟᱠᱲᱮ ᱠᱚᱠᱚ ᱞᱟᱹᱭᱟ ᱾ ᱛᱟᱨᱯᱚᱨᱮ ᱚᱱᱟ ᱵᱟᱠᱲᱮ ᱜᱮ ᱦᱟᱸᱜ ᱚᱱᱟ ᱢᱟᱛ ᱠᱚᱢ ᱡᱚᱴᱟᱜ ᱜᱮ ᱦᱟᱸᱜ ᱟᱫᱚ ᱵᱤᱞᱤ ᱞᱮᱱᱠᱷᱟᱱ ᱟᱫᱚ ᱡᱮ ᱚᱱᱟ ᱡᱟᱝᱴᱟᱜ ᱫᱚ ᱦᱟᱸᱜ ᱟᱫᱚ ᱠᱩᱸᱭᱰᱤ ᱠᱚ ᱞᱟᱹᱭᱟ ᱦᱟᱸᱜ ᱾ ᱚᱱᱠᱟ ᱾
ᱟᱪᱪᱷᱟ, ᱚᱱᱠᱟᱱ ᱵᱮᱯᱟᱨ ᱾
ᱦᱮᱸ, ᱢᱟᱱᱮ ᱢᱤᱫᱴᱟᱝ ᱢᱤᱫᱴᱟᱝ ᱡᱤᱱᱤᱥ ᱛᱟᱦᱮᱱ ᱜᱮᱭᱟ ᱥᱮ ᱡᱮ ᱦᱮᱸ ᱠᱩᱪᱤ ᱚᱵᱚᱥᱛᱟ ᱨᱮᱫᱚ ᱱᱚᱝᱠᱟ ᱠᱚ ᱞᱟᱹᱭᱮᱜᱼᱟ ᱾ ᱟᱨ ᱵᱤᱞᱤ ᱞᱮᱱᱠᱷᱟᱱ ᱱᱤᱝᱠᱟᱹ ᱠᱚ ᱞᱟᱹᱭᱭᱟᱜ ᱜᱮᱭᱟ ᱦᱮᱸ ᱾
ᱟᱪᱪᱷᱟ ᱦᱮᱸ ᱛᱚ ᱾ ᱢᱟᱱᱮ ᱡᱚᱠᱷᱚᱱ ᱚᱱᱟ ᱡᱟᱦᱟᱸ ᱦᱮᱸᱥᱮ ᱠᱩᱭᱰᱤ ᱡᱚ ᱥᱮ ᱪᱮᱜ ᱡᱚᱠᱷᱚᱱ ᱜᱟᱫᱟᱨ ᱧᱚᱜ ᱛᱟᱦᱮᱱᱟ ᱩᱱᱫᱚ ᱚᱱᱟ ᱵᱟᱸᱠᱲᱮ ᱯᱮ ᱞᱟᱹᱭ ᱜᱮᱭᱟ ᱥᱮ
ᱦᱳᱭ ᱦᱳᱭ ᱮᱱᱛᱮ ᱦᱩᱸ ᱵᱤᱞᱤ ᱞᱮᱱ ᱠᱷᱟᱱ ᱟᱫᱚ ᱠᱚ ᱚᱱᱟ ᱡᱚ ᱡᱟᱝᱛᱟᱜᱱᱟ ᱱᱚᱣᱟ ᱠᱩᱸᱭᱰᱤ ᱮᱱᱛᱮᱜ ᱚᱱᱠᱟ ᱠᱚ ᱞᱟ. ᱜᱤᱫ ᱾
ᱟᱪᱪᱷᱟ
ᱦᱮᱸ ᱦᱮᱸ
ᱛᱟᱦᱚᱞᱮ ᱜᱚᱝᱠᱮ ᱟᱯᱮ ᱚᱱᱟ ᱮᱞᱟᱠᱟ ᱠᱚᱨᱮ ᱫᱚ ᱚᱝᱠᱟ ᱟᱵᱚᱣᱟᱜ ᱪᱮᱫ ᱯᱚᱨᱚᱵᱽ ᱠᱚ ᱦᱩᱭᱩᱜ ᱜᱮᱛᱟᱵᱚᱱᱟ?
ᱯᱚᱨᱚᱵᱽ ᱠᱚᱨᱮ ᱫᱚ ᱱᱚᱝᱠᱟ ᱧᱮᱞᱚᱜ ᱠᱟᱱᱟ ᱮᱸᱫᱮ ᱠᱚ ᱦᱩᱭᱩᱜ ᱜᱮᱭᱟ ᱟᱨ ᱯᱟᱛᱟ ᱠᱚᱦᱚᱸ ᱦᱩᱭᱩᱜ ᱜᱮᱭᱟ ᱾
ᱦᱮᱸ
ᱚᱱᱠᱟ ᱦᱟᱸᱜ ᱦᱩᱭᱩᱜ ᱜᱮᱭᱟ ᱛᱟᱨᱯᱚᱨᱮ ᱱᱚᱣᱟ ᱯᱟᱨᱵᱚᱱ ᱠᱚᱦᱚᱸ ᱦᱩᱭᱩᱜ ᱜᱮᱭᱟ ᱟᱞᱮ ᱱᱚᱛᱮ ᱫᱚ ᱾
ᱟᱪᱪᱷᱟ ᱟᱫᱚ ᱟᱯᱮ ᱚᱱᱛᱮ ᱫᱚ ᱵᱟᱦᱟ ᱥᱚᱨᱦᱟᱭ ᱠᱚ ᱪᱮᱫᱠᱟ ᱵᱟᱦᱟ ᱥᱚᱨᱦᱟᱭ ᱠᱚ ᱪᱮᱫᱠᱟ ᱯᱮ ᱢᱟᱱᱟᱣ ᱜᱮᱭᱟ ᱪᱮᱫᱠᱟ ᱫᱷᱩᱢᱫᱷᱟᱢ ᱯᱮ ᱯᱟᱞᱚᱱ ᱜᱮᱭᱟ
ᱦᱮᱸ ᱜᱚᱝᱠᱮ ᱵᱟᱦᱟ ᱥᱚᱦᱚᱨᱟᱭ ᱫᱚ ᱢᱟᱱᱟᱣ ᱵᱟᱛᱟᱣ ᱦᱩᱭᱩᱜ ᱜᱮᱭᱟ ᱱᱚᱣᱟ ᱟᱵᱚᱼᱼ ᱥᱟᱱᱟᱢ ᱫᱤᱥᱚᱢ ᱨᱮ ᱪᱮᱫ ᱞᱮᱠᱟ ᱠᱚ ᱢᱟᱱᱟᱣ ᱵᱟᱛᱟᱣ ᱜᱮᱭᱟ ᱚᱱᱠᱟᱜ ᱜᱮ ᱦᱟᱸᱜ ᱞᱮ ᱢᱟᱱᱟᱣ ᱵᱟᱛᱟᱣ ᱜᱮᱭᱟ
ᱟᱪᱪᱷᱟ
ᱟᱹᱰᱤ ᱨᱟᱹᱥᱠᱟᱹ ᱜᱮ ᱵᱟᱦᱟ ᱥᱚᱦᱨᱟᱭ ᱠᱚᱨᱮ ᱫᱚ
ᱟᱯᱮ ᱢᱟᱱᱮ ᱵᱟᱦᱟ ᱥᱮ ᱥᱚᱨᱦᱟᱭ ᱚᱴᱟᱜ ᱨᱮ ᱟᱯᱮ ᱵᱮᱥᱤ ᱢᱟᱱᱮ ᱯᱮᱲᱟ ᱠᱚᱯᱮ ᱱᱮᱣᱛᱟ ᱠᱚ ᱜᱮᱭᱟ ᱵᱷᱟᱭᱟ ᱠᱚ ᱚᱠᱟᱴᱟᱜ ᱯᱮ ᱱᱮᱣᱛᱟ ᱠᱚ ᱜᱮᱭᱟ ᱵᱮᱥᱤ
ᱵᱮᱥᱤ ᱫᱚ ᱦᱟᱸᱜ ᱱᱚᱣᱟ ᱵᱟᱦᱟ ᱠᱚᱨᱮᱜᱮ ᱦᱟᱸᱜ ᱞᱮ ᱱᱮᱣᱛᱟ ᱠᱚᱣᱟ ᱦᱩᱸ ᱪᱮᱫᱟᱜ ᱥᱮ ᱵᱟᱦᱟ ᱢᱟᱦᱟᱜ ᱡᱚᱛᱚ ᱟᱛᱳ ᱢᱟ ᱢᱤᱫ ᱥᱟᱶᱛᱮ ᱵᱟᱝ ᱦᱩᱭᱩᱜ ᱜᱮᱭᱟ
ᱦᱮᱸ
ᱟᱨ ᱱᱚᱣᱟ ᱥᱚᱦᱦᱟᱭ ᱫᱚ ᱦᱟᱸᱜ ᱡᱟᱦᱟᱸ ᱫᱤᱥᱚᱢ ᱥᱚᱦᱨᱟᱭ ᱚᱱᱟ ᱫᱚ ᱯᱨᱟᱭ ᱧᱚᱜ ᱜᱮ ᱦᱟᱸᱜ ᱢᱤᱫ ᱥᱟᱶᱛᱮ ᱦᱩᱭᱩᱜ ᱜᱮᱭᱟ ᱱᱚᱛᱮ ᱦᱟᱜ ᱥᱚᱦᱚᱨᱟᱭ ᱨᱮᱫᱚ ᱚᱱᱠᱟ ᱫᱚ ᱱᱮᱶᱛᱟ ᱫᱚ ᱵᱟᱝ ᱦᱩᱭᱩᱜᱼᱟ ᱛᱚᱵᱩ ᱠᱚᱢ ᱵᱮᱥᱤ ᱱᱚᱣᱟᱼᱼ ᱢᱟᱹᱭ ᱡᱟᱶᱟᱭ ᱠᱚ ᱩᱱᱠᱩ ᱠᱚᱫᱚ ᱱᱮᱣᱛᱟ ᱦᱩᱭᱩᱜ ᱜᱮᱭᱟ
ᱦᱮᱸ
ᱟᱨ ᱟᱯᱮ ᱚᱱᱛᱮ ᱫᱚ ᱜᱚᱝᱠᱮ ᱪᱮᱫᱞᱮᱠᱟ ᱛᱟᱦᱮ ᱱᱚᱣᱟ ᱵᱟᱦᱟ ᱥᱚᱦᱨᱟᱭ ᱫᱚ
ᱟᱞᱮ ᱚᱱᱛᱮ ᱦᱚᱸ ᱵᱷᱟᱜᱮ ᱜᱮ ᱫᱷᱩᱢᱫᱷᱟᱢ ᱦᱩᱭᱩᱜᱼᱟ ᱵᱟᱦᱟ ᱥᱚᱨᱦᱟᱭ ᱫᱚ ᱟᱞᱮ ᱦᱚᱸ ᱟᱯᱮ ᱞᱮᱠᱟ ᱧᱚᱜ ᱜᱮ ᱤᱭᱟᱹ ᱵᱟᱦᱟ ᱨᱮᱜᱮᱼᱼ ᱵᱟᱦᱟ ᱨᱮᱜᱮ ᱵᱮᱥᱤ ᱞᱮ ᱱᱮᱣᱛᱟ ᱠᱚᱜᱮᱭᱟ ᱯᱮᱲᱟ ᱠᱚ ᱡᱟᱦᱟᱸᱭ ᱠᱚ ᱛᱟᱦᱮᱱ ᱜᱮᱭᱟ ᱟᱨ ᱟᱞᱮᱥᱮᱫ ᱫᱚ ᱥᱚᱨᱦᱟᱭ ᱟᱹᱰᱤ ᱫᱷᱩᱢᱫᱷᱟᱢ ᱛᱮ ᱦᱩᱭᱩᱜ ᱜᱮᱭᱟ ᱵᱚᱞᱛᱮ ᱜᱮᱞᱮ ᱟᱞᱮ ᱥᱮᱫ ᱫᱚ ᱥᱚᱨᱦᱟᱭ ᱨᱮ ᱡᱚᱠᱷᱚᱱ ᱡᱟᱦᱟᱸ ᱡᱟᱦᱟᱸᱼᱼ ᱡᱟᱦᱟᱭ ᱰᱟᱝᱨᱤ ᱠᱚ ᱠᱷᱩᱱᱴᱟᱹᱣ ᱞᱟᱹᱜᱤᱫ ᱠᱚ ᱛᱚᱞ ᱠᱚᱣᱟ ᱦᱮᱸᱥᱮ
ᱦᱮᱸ
ᱟᱞᱮ ᱥᱮᱫ ᱫᱚ ᱯᱨᱟᱭᱤᱡᱽ ᱞᱮ ᱫᱚᱦᱚᱭ ᱜᱮᱭᱟ ᱡᱟᱦᱟᱸᱭ ᱨᱮᱱ ᱰᱟᱝᱨᱤ ᱡᱟᱦᱟᱸ ᱨᱮᱱ ᱰᱟᱝᱨᱤ ᱵᱷᱟᱜᱮ ᱨᱚᱜ ᱫᱟᱲᱮᱭᱟᱜᱼᱟᱭ ᱛᱟᱦᱚᱞᱮ ᱩᱱᱤ ᱫᱚ ᱯᱨᱟᱭᱤᱡᱽ ᱮ ᱧᱟᱢᱟᱭ ᱚᱱᱠᱟᱱᱟᱜ
ᱚ ᱦᱚᱸ ᱱᱟᱯᱟᱭ ᱜᱮ ᱛᱟᱦᱚᱞᱮ ᱜᱚᱝᱠᱮ ᱟᱯᱮ ᱫᱚ ᱫᱤᱥᱚᱢ ᱥᱚᱦᱨᱟᱭ ᱥᱟᱞᱟᱜ ᱜᱮᱯᱮ ᱢᱟᱱᱟᱣᱟ ᱥᱮ ᱱᱮᱰᱟ ᱥᱚᱦᱨᱟᱭ ᱞᱮᱠᱟ
ᱮᱫ ᱫᱤᱥᱚᱢ ᱥᱚᱨᱦᱟᱭ ᱥᱟᱞᱟᱜ ᱜᱮᱞᱮ ᱢᱟᱱᱟᱣ ᱜᱮᱭᱟ ᱟᱞᱮ ᱫᱚ ᱟᱨ ᱜᱚᱢᱠᱮ ᱛᱮᱦᱤᱧ ᱜᱟᱯᱟ ᱧᱮᱞᱚᱜ ᱠᱟᱱᱟ ᱡᱮᱼ ᱚᱱᱠᱟ ᱟᱹᱰᱤ ᱠᱚᱥᱮ ᱚᱱᱠᱟ ᱢᱟᱱᱮ ᱵᱟᱹᱭ ᱵᱟᱹᱭᱛᱮ ᱟᱫᱚᱜ ᱠᱟᱱ ᱛᱟᱵᱚᱱᱟ ᱱᱚᱜᱚᱭ ᱵᱟᱦᱟ ᱥᱚᱨᱦᱟᱭ ᱠᱚ ᱦᱮᱸᱥᱮ᱾
ᱦᱮᱸ ᱦᱩᱸ,
ᱛᱚ ᱱᱚᱣᱟ ᱠᱚᱫᱚ ᱪᱤᱠᱟᱹᱛᱮ ᱟᱵᱚ ᱵᱚᱱ ᱵᱟᱧᱪᱟᱣ ᱟᱵᱚᱱ ᱪᱮᱫ ᱮᱢ ᱞᱟᱹᱭ ᱟ ᱜᱚᱢᱠᱮ?
ᱟᱫᱚᱞᱤᱧ ᱞᱟᱹᱭᱮᱫᱟ ᱱᱚᱣᱟ ᱠᱚᱫᱚ ᱦᱟᱸᱜ ᱡᱟᱦᱟᱸ ᱵᱚᱱ ᱧᱮᱞ ᱟᱹᱜᱩ ᱟᱠᱟᱫᱟ ᱟᱵᱚ, ᱠᱚᱜᱮ ᱦᱟᱸᱜ ᱱᱚᱣᱟ ᱠᱚᱫᱚ ᱥᱟᱵ ᱫᱚᱦᱚᱭ ᱦᱩᱭᱩᱜ ᱛᱟᱵᱚᱱᱟ, ᱦᱟᱯᱮᱱ ᱫᱤᱱᱨᱮ ᱡᱟᱛᱮ, ᱟᱵᱚᱨᱤᱱᱼ ᱵᱚᱝ ᱵᱚᱝᱥᱚ ᱯᱚᱨᱚᱢᱯᱚᱨᱟ ᱜᱮ ᱟᱵᱚᱣᱟᱜᱼ ᱥᱟᱶᱛᱟ ᱨᱮ ᱪᱮᱫ ᱞᱮᱠᱟ ᱨᱤᱛᱤ ᱱᱤᱛᱤ ᱢᱮᱱᱟᱜᱼᱟ, ᱪᱟᱞᱟᱜ ᱢᱟ ᱡᱮᱢᱚᱱ ᱛᱚ ᱠᱤᱪᱷᱩ ᱠᱤᱪᱷᱩ ᱡᱟᱭᱜᱟ ᱨᱮᱫᱚ ᱦᱟᱸᱜ ᱧᱮᱞᱚᱜ ᱠᱟᱱᱟ, ᱟᱭᱢᱟ ᱜᱮ ᱦᱟᱸᱜᱼᱼ ᱦᱩᱸ ᱦᱩᱸ ᱟᱹᱰᱤᱜ ᱜᱟᱱ ᱟᱵᱚ, ᱥᱟᱶᱛᱟ ᱦᱚᱯᱚᱱ ᱠᱚᱦ ᱮᱴᱟᱜ ᱫᱷᱚᱨᱚᱢ ᱨᱮᱠᱚ ᱪᱟᱞᱟᱜ ᱠᱟᱱᱟ, ᱧᱮᱞ ᱞᱮᱠᱷᱟᱱ ᱤᱥᱼᱼ ᱥᱮ ᱫᱷᱚᱨᱚᱢ ᱠᱚᱨᱮ ᱠᱚ ᱪᱟᱞᱟᱜ ᱠᱟᱱᱟ᱾ ᱚᱱᱠᱟ ᱦᱤᱥᱟᱹᱵ ᱛᱮᱦᱟᱸᱜ ᱠᱤᱪᱷᱩ ᱟᱹᱛᱩ ᱠᱚᱨᱮ ᱫᱚ ᱦᱟᱸᱜ ᱟᱵᱚ, ᱚᱱᱟ ᱵᱚᱸᱜᱟ ᱵᱩᱨᱩ ᱦᱚᱸᱠᱚ ᱠᱚᱢ ᱟᱠᱟᱫ ᱜᱮᱭᱟ᱾
ᱮᱫ ᱮᱫᱚᱢ
ᱦᱮᱸ ᱦᱮᱸ ᱧᱮᱞ ᱞᱮᱠᱷᱟᱱ ᱦᱟᱸᱜ ᱟᱵᱚ ᱢᱟᱺᱡᱷᱤ ᱢᱟᱯᱟᱡᱤ ᱠᱚ ᱡᱟᱦᱟᱸᱭ ᱠᱚ ᱢᱮᱱᱟᱜ ᱠᱚᱣᱟ᱾ ᱢᱟᱹᱡᱷᱤ ᱢᱟᱰᱣᱟ ᱠᱚ, ᱟᱫᱚ ᱩᱱᱠᱩ ᱜᱮ ᱡᱟᱜᱮ ᱪᱟᱞᱟᱣ ᱠᱟᱛᱮᱫ ᱜᱟᱯᱟᱞᱢᱟᱨᱟᱣ ᱞᱮᱠᱷᱟᱱ ᱵᱩᱡᱷᱟᱹᱣ ᱟᱠᱚ ᱠᱷᱟᱱ, ᱡᱮ ᱦᱩᱸ ᱦᱩᱸ ᱱᱚᱣᱟ ᱠᱚᱫᱚ ᱟᱵᱚᱣᱟᱜ, ᱥᱮᱫᱟᱭ ᱫᱤᱱ ᱠᱷᱚᱱ ᱦᱟᱲᱟᱢ ᱦᱟᱯᱲᱟᱢ ᱠᱚᱠᱚ ᱵᱚᱸᱜᱟ ᱟᱹᱜᱩ ᱟᱠᱟᱫ ᱟ, ᱱᱚᱣᱟ ᱠᱚᱫᱚ ᱵᱟᱹᱜᱤ ᱞᱮᱱᱠᱷᱟᱱ ᱟᱢᱫᱚᱢ ᱱᱟᱯᱟᱭ ᱵᱟᱭ ᱦᱩᱭᱩᱜᱼᱟᱭ, ᱧᱮᱞ ᱞᱮᱠᱷᱟᱱ ᱦᱟᱸᱜ, ᱟᱹᱛᱩ ᱠᱚᱨᱮ ᱯᱚᱨᱮ ᱛᱮᱦᱚᱸ ᱮᱴᱠᱮᱴᱚᱬᱮ ᱦᱩᱭ ᱫᱟᱲᱮᱭᱟᱜᱼᱟ᱾
ᱮᱠᱫᱚᱢ ᱜᱚᱢᱠᱮ ᱥᱟᱨᱤᱭᱟ ᱟᱹᱰᱤ ᱟᱹᱰᱤ ᱱᱟᱯᱟᱭ ᱞᱟᱭᱠᱮᱫᱟ
ᱟᱨ ᱟᱵᱤᱱᱟᱜ ᱢᱚᱱᱮ ᱛᱮᱠᱷᱟᱱ ᱫᱚ ᱪᱮᱫ, ᱪᱮᱫ ᱠᱚᱵᱚᱱ ᱠᱚᱨᱟᱣ ᱞᱮᱠᱷᱟᱱ ᱱᱚᱣᱟ ᱠᱚ ᱵᱟᱝ ᱟᱫᱚᱜᱼᱟ ᱦᱟᱯᱮᱱ ᱫᱤᱱ ᱨᱮ, ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱜᱚᱝᱠᱮ ᱱᱚᱜᱚᱭ ᱟᱵᱤᱱ ᱡᱟᱦᱟᱸ ᱵᱤᱱ ᱞᱟᱹᱭ ᱠᱮᱫᱟ ᱤᱧᱟᱹᱜ ᱦᱚᱸ ᱚᱱᱟᱜᱮ ᱢᱚᱱᱮ ᱜᱮ ᱛᱟᱦᱮᱸ ᱞᱮᱱ ᱛᱤᱧᱟ᱾ ᱤᱧᱟᱹᱜ ᱯᱩᱨᱟᱹ ᱢᱚᱱᱮᱨ ᱠᱟᱛᱷᱟ ᱜᱮᱵᱤᱱ ᱞᱟᱹᱭ ᱠᱮᱫᱟ ᱾ ᱦᱚ ᱛᱟᱦᱞᱮ ᱟᱯᱮ ᱥᱮᱫ ᱫᱚ ᱚᱱᱠᱟᱱᱟᱜ, ᱤᱭᱟᱹ ᱥᱤᱢ ᱛᱩᱯᱩᱜ ᱚᱨᱜᱮᱥᱴᱟᱨ ᱠᱚ ᱦᱩᱭᱩᱜ ᱜᱮᱭᱟ ᱥᱮ ᱪᱮᱫ?
ᱚᱨᱠᱮᱥᱴᱨᱟᱨ ᱠᱚᱫᱚ ᱜᱚᱢᱠᱮ ᱦᱟᱸᱜ ᱦᱮᱸ ᱟᱞᱮ ᱥᱩᱨ ᱠᱚᱨᱮ ᱫᱚ ᱚᱱᱠᱟ ᱫᱚ ᱵᱟᱝ ᱦᱩᱭᱩᱜ ᱠᱟᱱᱟ ᱱᱮᱛᱟᱨ ᱫᱚ ᱦᱟᱸᱜ ᱠᱚ ᱵᱚᱱᱫᱚ ᱟᱹᱜᱩ ᱦᱚᱪᱚᱣᱟᱠᱟᱫ ᱠᱚᱣᱟ᱾
ᱟᱫᱚ, ᱟᱞᱮ ᱠᱷᱚᱱᱟᱜ ᱠᱟᱹᱡ ᱥᱟᱺᱜᱤᱧ ᱧᱚᱜ ᱨᱮ ᱢᱟᱱᱮ ᱮᱴᱟᱜ ᱰᱤᱥᱴᱤᱠ ᱨᱮᱠᱚ ᱯᱟᱲᱟᱜᱼᱟ ᱩᱱᱠᱩ ᱫᱚ,
ᱦᱮᱸ,
ᱟᱫᱚ ᱩᱱᱠᱩ ᱮᱴᱟᱜ ᱛᱷᱟᱱᱟ ᱠᱚᱨᱮ ᱦᱚᱸ ᱚᱱᱠᱟ ᱫᱚᱪ ᱚᱱᱠᱟ ᱦᱩᱭᱩᱜ ᱠᱟᱱ ᱜᱮᱭᱟ ᱜᱚᱝᱠᱮ ᱱᱤᱛ ᱫᱷᱟᱹᱵᱤᱡ ᱛᱮᱦᱚᱸ᱾
ᱟᱪᱪᱷᱟ, ᱦᱚᱭ ᱮᱞᱚᱜ ᱠᱟᱱᱟ ᱛᱮᱦᱤᱧ ᱜᱟᱯᱟ ᱪᱮᱫ ᱞᱮᱠᱟ ᱚᱜᱮᱥᱴᱟᱨ ᱠᱚᱠᱚ ᱫᱚᱦᱚᱭ ᱫᱟ ᱛᱚ, ᱟᱨ ᱧᱮᱞᱚᱜ ᱠᱟᱱᱟ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱯᱟᱹᱣᱨᱟᱹᱠᱚ ᱦᱟᱺᱰᱤ ᱠᱚ ᱧᱩ ᱠᱟᱛᱮᱫ, ᱢᱟᱱᱮ ᱮᱢᱚᱱ ᱠᱚ ᱮᱱᱮᱡ ᱵᱟᱲᱟᱭᱮᱫᱟ ᱪᱷᱟᱯᱨᱤ ᱪᱷᱟᱯᱨᱤ ᱠᱚ ᱮᱱᱮᱡ ᱵᱟᱲᱟᱭᱮᱫᱟ ᱦᱮᱸᱥᱮ, ᱛᱚ ᱥᱟᱱᱟᱢ ᱚᱱᱟ ᱯᱤᱪᱷᱚᱱ ᱨᱮ ᱢᱟᱱᱮ ᱢᱟᱱᱮ ᱚᱠᱚᱭᱟᱜ ᱫᱳᱥ ᱢᱮᱱᱟᱜᱼᱟ ᱱᱚᱣᱟ ᱠᱚᱫᱚ ᱪᱮᱫ ᱵᱤᱱ ᱢᱚᱱᱮᱭ ᱫᱟ ᱜᱚᱝᱠᱮ?
ᱜᱚᱝᱠᱮ ᱱᱮᱛᱟᱨ ᱫᱚ ᱦᱟᱸᱜ ᱟᱫᱚ ᱧᱮᱞ ᱞᱮᱠᱷᱟᱱ ᱫᱚ ᱦᱟᱸᱜ ᱩᱸ ᱱᱚᱣᱟᱥ ᱵᱮᱥᱤᱨ ᱵᱷᱟᱜᱽ ᱫᱚ ᱟᱵᱚ ᱫᱚ ᱥᱤᱠᱷᱟ ᱟᱵᱚᱣᱟᱜ ᱥᱤᱠᱷᱱᱟᱹᱛ ᱜᱮᱦᱟᱸᱜ ᱠᱚᱢ ᱟᱠᱟᱱ ᱛᱮᱜᱮ ᱦᱟᱸᱜ ᱵᱚᱱ ᱵᱩᱡᱷᱟᱹᱣ ᱞᱮᱠᱟᱧ ᱢᱚᱱᱮᱭᱟ ᱢᱟᱱᱮ ᱥᱤᱠᱷᱱᱟᱹᱛ ᱠᱚᱢ ᱠᱷᱟᱹᱛᱤᱨ ᱜᱮ ᱱᱚᱣᱟ ᱠᱚᱫᱚ ᱦᱩᱭᱩᱜ ᱠᱟᱱ ᱞᱮᱠᱟ ᱟᱨ ᱠᱤᱪᱷᱩ ᱡᱤᱱᱤᱥ ᱫᱚ ᱢᱮᱱᱟᱜ ᱜᱮᱭᱟ ᱦᱟᱸᱜ ᱥᱤᱠᱷᱱᱟᱹᱛ ᱛᱟᱦᱮᱱ ᱛᱩᱞᱩᱡ ᱦᱚᱸ ᱡᱚᱛᱚᱱᱟᱜ ᱵᱟᱲᱟᱭ ᱛᱩᱞᱩᱡ ᱦᱚᱸ ᱠᱤᱪᱷᱩ ᱦᱚᱲ ᱫᱚᱠᱚ ᱠᱚᱨᱟᱣᱮᱫ ᱜᱮᱭᱟ
ᱦᱮᱸ
ᱦᱮᱸ ᱡᱮᱢᱚᱱ ᱦᱟᱸᱜ ᱞᱟᱹᱭ ᱞᱮᱠᱷᱟᱱ ᱟᱹᱞᱤᱧᱟᱜ ᱠᱟᱛᱷᱟ ᱫᱚ ᱫᱚ ᱦᱟᱸᱜ ᱡᱟᱦᱟᱸᱭ ᱦᱟᱜ ᱱᱚᱣᱟ ᱯᱨᱳᱜᱨᱟᱢ ᱠᱚᱠᱚ ᱠᱚᱨᱟᱣᱮᱫᱟ ᱩᱱᱠᱩ ᱠᱤ ᱥᱤᱠᱷᱱᱟᱹᱛ ᱵᱟᱹᱪᱩᱜ ᱟᱱ ᱛᱟᱠᱚ ᱩᱱᱠᱩ ᱢᱟ ᱥᱤᱠᱷᱱᱟᱹᱛ ᱛᱟᱸᱦᱮᱱ ᱛᱩᱞᱩᱡ ᱜᱮᱛᱚ ᱱᱚᱣᱟ ᱠᱚᱠᱚ ᱠᱚᱨᱟᱣᱮᱫ ᱜᱮᱭᱟ ᱥᱮ
ᱮᱠᱫᱚᱢ ᱜᱚᱝᱠᱮ
ᱦᱮᱸ ᱟᱫᱚ ᱩᱱᱠᱩ ᱦᱚᱲ ᱠᱚᱠᱚ ᱵᱩᱡᱷᱟᱹᱣ ᱞᱮᱠᱷᱟᱱ ᱡᱮ ᱱᱚᱣᱟ ᱠᱚᱫᱚ ᱟᱵᱚ ᱵᱟᱵᱚ ᱠᱚᱨᱟᱣ ᱞᱮᱠᱷᱟᱱ ᱜᱮᱵᱚᱱ ᱱᱟᱯᱟᱭᱚᱜᱼᱟ᱾
ᱥ
ᱤᱱᱟᱹᱠᱷᱟᱱ ᱵᱟᱹᱭ ᱵᱟᱹᱭ ᱛᱮ ᱱᱩᱠᱩ ᱡᱟᱦᱟᱸᱭ ᱪᱷᱟ ᱪᱷᱟᱯᱨᱟ ᱪᱷᱟᱹᱯᱨᱤ ᱢᱮᱱᱟᱜ ᱠᱚᱣᱟ ᱱᱩᱠᱩ ᱦᱚᱸᱠᱚ ᱠᱚᱢᱚᱜᱼᱟ
ᱥᱟᱹᱨᱤᱜᱮ ᱜᱚᱝᱠᱮ ᱟᱹᱰᱤ ᱱᱟᱜ ᱟᱹᱰᱤ ᱢᱚᱸᱡᱽ ᱟᱹᱰᱤ ᱱᱟᱯᱟᱭ ᱠᱟᱛᱷᱟᱢ ᱞᱟᱹᱭ ᱠᱮᱫᱟ ᱱᱚᱜᱚᱭ ᱡᱮ ᱡᱟᱦᱟᱸᱭ ᱠᱚ ᱦᱚᱜᱚᱭ ᱯᱨᱚᱜᱨᱟᱢ ᱠᱚ ᱡᱟᱦᱟᱸᱭ ᱠᱚ ᱚᱨᱜᱟᱱᱟᱭᱡᱮᱥᱚᱱ ᱫᱟᱠᱚ ᱦᱮᱸᱥᱮ ᱡᱮᱱᱩ ᱠᱩ ᱢᱟᱱᱮ ᱱᱩᱠᱩ ᱡᱩᱫᱤ ᱠᱚ ᱢᱚᱱᱮᱭᱟ ᱛᱟᱦᱚᱞᱮ ᱱᱩᱠᱩ ᱠᱚ ᱟᱠᱚᱴ ᱫᱟᱲᱮᱭᱟᱠᱚᱣᱟ ᱡᱮ ᱱᱚᱝᱠᱟ ᱠᱚᱫᱚ ᱟᱞᱚᱯᱮ ᱚᱝᱠᱟ ᱟᱞᱚᱯᱮ ᱱᱚᱝᱠᱟᱭᱟ ᱟᱞᱚᱯᱮ ᱵᱚᱫᱢᱟᱥᱟ ᱱᱚᱰᱮ ᱦᱮᱸᱥᱮ
ᱦᱮᱸ ᱦᱮᱸ
ᱚᱱᱟ ᱠᱷᱚᱱ ᱦᱚᱸ ᱢᱟᱨᱟᱝ ᱠᱟᱛᱷᱟ ᱠᱟᱱᱟ ᱡᱮ ᱡᱮ ᱡᱟᱦᱟᱸᱭ ᱟᱭᱳ ᱵᱟᱵᱟ ᱠᱟᱱᱟᱢ ᱡᱟᱦᱟᱸᱭ ᱜᱟᱨᱡᱮᱱ ᱠᱟᱱᱟᱢ ᱦᱮᱸᱥᱮ ᱡᱮ ᱵᱩᱡᱷᱟᱹᱣ ᱠᱚ ᱦᱩᱭᱩᱜᱼᱟ ᱡᱩ ᱜᱤᱫᱽᱨᱟᱹ ᱠᱚ ᱡᱮ ᱱᱚᱣᱟ ᱠᱚᱫᱚ ᱵᱟᱵᱩ ᱱᱚᱣᱟ ᱫᱚ ᱵᱟᱝ ᱴᱷᱤᱠᱟ᱾ ᱡᱮ ᱯᱟᱹᱣᱨᱟᱹ ᱦᱟᱺᱰᱤ ᱫᱚ ᱵᱤᱥ ᱠᱟᱱᱟ ᱱᱚᱝᱠᱟ ᱱᱚᱣᱟ ᱠᱚ ᱱᱚᱝᱠᱟ ᱱᱚᱣᱟ ᱠᱚ ᱠᱟ ᱫᱚ ᱵᱟᱝ ᱵᱷᱟᱜᱮᱭᱟ ᱦᱮᱸ ᱥᱮ
ᱦᱩᱸ
ᱦᱮ ᱚᱱᱟ ᱢᱤᱫᱴᱮᱱ ᱠᱟᱛᱷᱟ ᱠᱟᱱᱟ
ᱦᱩᱸ